ᱦᱮᱞᱳ,
ᱟᱸᱡᱚᱢ ᱮᱫᱟ ᱵᱮᱱ?
ᱦᱮᱸ ᱟᱸᱡᱚᱢ ᱫᱟᱞᱤᱧ ᱡᱚᱦᱟᱨ ᱜᱮ᱾
ᱦᱮᱸ ᱡᱚᱦᱟᱨ ᱜᱮ ᱥᱟᱹᱜᱩᱱ ᱥᱮᱛᱟᱜ, ᱟᱨ ᱪᱮᱫ ᱠᱚᱵᱮᱱ ᱠᱟᱹᱢᱤ ᱵᱟᱲᱟᱭᱮᱫ ᱜᱮᱭᱟ ᱛᱟᱦᱚᱞᱮ?
ᱦᱩᱸ ᱚᱱᱠᱟ ᱫᱚ ᱪᱮᱫ ᱜᱮ ᱵᱟᱞᱤᱧ ᱠᱟᱹᱢᱤ ᱠᱟᱱᱟ ᱫᱩᱲᱩᱵ ᱠᱟᱱᱟᱞᱤᱧ,
ᱚ ᱪᱮᱫ ᱜᱮ ᱵᱟᱝ ᱱᱚᱜᱼᱚᱭ ᱱᱟᱥᱛᱟ ᱠᱚ ᱵᱟᱲᱟ ᱠᱟᱛᱮᱜ ᱨᱚᱯᱚᱲ ᱦᱩᱭᱩᱜ ᱠᱟᱱᱟ, ᱟᱵᱤᱱ ᱵᱤᱱ ᱱᱟᱥᱛᱟᱭ ᱫᱟ ᱥᱮ ᱪᱮᱫ?
ᱦᱮᱸ ᱱᱟᱥᱛᱟ ᱵᱟᱲᱟ ᱠᱚᱫᱚ ᱦᱩᱭᱟ ᱟᱠᱟᱱ ᱜᱮᱭᱟ ᱮᱱᱟᱝ ᱥᱮᱛᱟᱜ ᱥᱮᱛᱟᱜ ᱨᱮᱜᱮ
ᱟᱪᱷᱟ,
ᱱᱟᱯᱟᱭ ᱜᱮᱵᱭᱟᱤᱱ,
ᱦᱮᱸ ᱱᱟᱯᱟᱭ ᱜᱮᱞᱤᱧ ᱱᱤᱛᱚᱜ ᱞᱮᱹᱠᱟ ᱫᱚ ᱟᱨ ᱟᱵᱮᱱ? ᱦᱮᱸ ᱚᱲᱟᱜ ᱦᱚᱲ ᱦᱚᱸ ᱱᱤᱛᱚᱜ ᱞᱮᱠᱟ ᱫᱚᱠᱚ ᱱᱟᱯᱟᱭ ᱜᱮᱭᱟ᱾ ᱟᱨ ᱟᱵᱮᱱ ᱵᱮᱱ ᱱᱟᱯᱟᱭ ᱜᱮᱭᱟ?
ᱦᱮᱸ ᱟᱹᱞᱤᱧ ᱦᱚᱸ ᱱᱟᱯᱟᱭ ᱜᱮᱭᱟ ᱚᱲᱟᱜ ᱠᱚ ᱡᱚᱛᱚ ᱠᱚ ᱱᱟᱯᱟᱭ ᱜᱮᱭᱟ᱾
ᱟᱪᱪᱷᱟ,
ᱟᱯᱮ ᱚᱱᱛᱮ ᱟᱵᱚᱦᱟᱣᱟ ᱠᱚ ᱪᱮᱫ ᱞᱮᱠᱟ?
ᱚᱱᱟ ᱢᱚᱫᱽᱫᱷᱮ ᱱᱚᱛᱮ ᱢᱟ ᱤᱭᱟᱹ ᱠᱟᱫᱟᱭ ᱜᱩᱢ ᱥᱩᱢᱮ ᱫᱚᱦᱚ ᱟᱠᱟᱫᱟᱭ ᱡᱚᱠᱷᱚᱱ ᱛᱚᱠᱷᱚᱱ ᱫᱟᱜ ᱫᱷᱟᱨᱟᱭ ᱟᱯᱮᱥᱮ?
ᱦᱮᱸ ᱟᱞᱮ ᱥᱮᱫ ᱦᱚᱸ ᱚᱱᱠᱟᱜ ᱜᱮ ᱦᱚᱞᱟ ᱢᱟᱫᱷᱮᱨ ᱫᱟᱜ ᱠᱮᱫᱟ ᱫᱚᱢᱮ ᱛᱮᱦᱮᱧ ᱫᱚ, ᱜᱩᱢᱥᱩ ᱧᱚᱜ ᱜᱮᱭ ᱫᱚᱦᱚ ᱠᱟᱟᱭ ᱫᱟᱜᱟᱭ ᱥᱮ ᱪᱮᱫ ᱚᱱᱠᱟ ᱜᱮ ᱵᱩᱡᱩᱜ ᱠᱟᱱᱟ ᱛᱚ ᱦᱟᱸᱜ ᱨᱤᱢᱤᱞ ᱨᱤᱢᱤᱞ ᱠᱟᱫᱟᱭ
ᱦᱮᱸ ᱛᱟᱦᱚᱞᱮ ᱦᱩᱲᱩ ᱠᱚᱫᱚ ᱨᱚᱦᱚᱭ ᱦᱩᱭᱩᱜ ᱠᱟᱱᱟ ᱥᱮ ᱵᱟᱝ?
ᱦᱮᱸ ᱚᱜ ᱛᱚ ᱛᱚᱲᱟ ᱜᱤᱰᱤ ᱪᱟᱞᱟᱜ ᱠᱟᱱ ᱜᱮᱭᱟ ᱩᱰᱳᱠ ᱠᱟᱱᱟ ᱢᱚᱴᱟᱢᱩᱴᱤ ᱢᱤᱫ ᱠᱟᱹᱴᱩ ᱜᱟᱱ ᱞᱮᱠᱟ ᱩᱰᱳᱠ ᱠᱟᱱᱟ ᱛᱚᱲᱟ ᱜᱤᱹᱰᱤ,
ᱚᱸ
ᱟᱯᱮᱥᱮᱫ ᱫᱚ?
ᱟᱞᱮ ᱥᱮᱫ ᱦᱚᱸ ᱚᱱᱠᱟ ᱜᱮ ᱛᱚᱞᱟ ᱠᱚᱦᱚᱸ ᱦᱩᱭ ᱦᱳᱭ ᱫᱚ ᱵᱟᱝ ᱦᱩᱭ ᱠᱟᱱᱟ ᱫᱟᱜ ᱵᱟᱭ ᱫᱟᱜ ᱠᱟᱫᱟ ᱥᱮ ᱟᱹᱰᱤ ᱞᱟᱦᱟᱨᱮ, ᱜᱤᱰᱤ ᱦᱩᱭᱳ ᱞᱮᱱᱟ ᱵᱟᱦᱟᱭ ᱫᱟᱜ ᱟᱠᱟᱫ ᱛᱮ ᱟᱫᱚ ᱠᱟᱹᱴᱤᱡ ᱜᱮ ᱦᱮᱱᱟᱜ ᱜᱮᱭᱟ,
ᱟᱯᱮ ᱥᱮᱫ ᱫᱚ ᱛᱚᱲᱟ ᱠᱚ ᱪᱮᱫᱠᱟ ᱠᱚ ᱜᱤᱵᱤ ᱭᱟ?
ᱟᱞᱮᱥᱮᱫ ᱫᱚ ᱚᱱᱟ ᱤᱭᱟᱹ ᱨᱮᱜᱮ ᱢᱟᱱᱮ ᱨᱚᱦᱚᱲ ᱨᱮᱜᱮ ᱠᱚ ᱜᱤᱰᱤᱭᱟ,
ᱚ
ᱟᱨ ᱟᱯᱮ ᱥᱮᱫ ᱫᱚ?
ᱦᱮᱸ ᱟᱞᱮ ᱥᱮᱫ ᱫᱚ᱾ ᱚᱱᱠᱟ ᱜᱮ ᱦᱟᱥᱟ ᱞᱟᱹᱦᱩᱫ ᱠᱟᱛᱮᱜ ᱨᱚᱦᱚᱨ ᱨᱮ ᱤᱛᱟᱹ ᱠᱚ ᱮᱨᱟ, ᱟᱨ ᱢᱤᱫᱴᱟᱱ ᱫᱚ ᱦᱩᱭᱩᱜ ᱠᱟᱱᱟ ᱢᱟᱱᱮ, ᱵᱚᱥᱛᱟ ᱨᱮ ᱯᱚᱴᱠᱚᱡ ᱠᱟᱛᱮᱜ, ᱢᱟᱜ ᱞᱚᱥᱚᱫ ᱠᱟᱛᱮᱫ ᱠᱟᱹᱴᱤᱡ ᱩᱥᱩᱞ ᱧᱚᱜ ᱠᱚ ᱾ ᱦᱮᱸ ᱞᱚᱥᱚᱫᱟ ᱩᱥᱩᱞ ᱧᱚᱜ ᱠᱚ ᱧᱸ ᱪᱮᱫ ᱤᱧ ᱞᱮᱭᱟ ᱾ ᱦᱩᱸ ᱠᱩᱴ ᱾ ᱦᱮᱸ ᱯᱟᱹᱭᱟ ᱛᱟᱨᱯᱚᱨᱮ ᱚᱸᱰᱮ ᱚᱱᱟ ᱯᱚᱴᱠᱚᱡ ᱟᱜ ᱠᱚ ᱮᱨᱟ ᱡᱟᱛᱮ, ᱟᱞᱚ ᱫᱟᱜ ᱛᱮ ᱛᱚᱸᱵᱟ ᱞᱮᱠᱷᱟᱱ ᱟᱞᱚ ᱥᱮᱭᱟᱜ ᱢᱟ,
ᱦᱩᱸ
ᱦᱮᱸ ᱟᱫᱚ ᱟᱞᱮ ᱥᱮᱫ ᱫᱚ ᱵᱤᱥᱤᱨ ᱵᱷᱟᱜᱽ ᱜᱮ ᱚᱱᱟ ᱡᱟᱦᱟᱸ, ᱥᱤᱛᱩᱝ ᱨᱮ ᱨᱚᱦᱚᱲ ᱨᱮᱠᱚ ᱮᱨᱟ ᱚᱱᱠᱟᱱᱟᱜ᱾ ᱵᱮᱥᱤᱨ ᱵᱷᱟᱜᱽ ᱠᱚ ᱛᱚᱞᱟᱭᱟ ᱠᱟᱨᱚᱱ ᱫᱚ ᱟᱞᱮ ᱥᱮᱫ ᱫᱚ ᱜᱟᱦᱮᱱ ᱢᱟᱱᱮ, ᱠᱷᱮᱛ ᱠᱚ ᱜᱮᱦᱮᱨ ᱜᱮᱦᱮᱨ ᱜᱮᱭᱟ ᱛᱚ᱾ ᱚᱱᱟᱛᱮ ᱟᱞᱚ ᱞᱟᱹᱭᱟᱠᱚ ᱢᱟ ᱚᱱᱟ ᱛᱚᱞᱟ ᱫᱚ ᱠᱮᱴᱮᱡ ᱜᱮᱭᱟ ᱛᱚ ᱚᱱᱟᱛᱮ᱾
ᱟᱪᱪᱷᱟ ᱾ ᱛᱟᱦᱚᱞᱮ ᱪᱮᱫ ᱠᱚᱯᱮ ᱪᱮᱫ ᱦᱩᱲᱩ ᱠᱚᱯᱮ ᱨᱚᱦᱚᱭ ᱜᱮᱭᱟ ᱾
ᱮᱸ ᱟᱞᱮ ᱚᱱᱛᱮ ᱫᱚ ᱚᱱᱠᱟ ᱦᱳᱲᱳ ᱨᱦᱚᱭ ᱠᱚᱫᱚ ᱩᱢ ᱵᱟᱠᱥᱚ ᱠᱚ ᱩᱸ ᱥᱚᱱᱱᱚ ᱛᱟᱯᱚᱨᱮ ᱚᱱᱟ ᱦᱚᱠᱮ ᱤᱧ ᱧᱤᱛᱩᱢ ᱵᱟᱹᱧ ᱵᱟᱰᱟᱭ ᱜᱮᱭᱟ ᱢᱚᱸᱡᱽ ᱧᱚᱜ ᱫᱚ᱾
ᱦᱮᱸ
ᱟᱯᱮ ᱫᱚ ᱪᱮᱫ ᱦᱳᱲᱳ ᱵᱚ ᱨᱚᱦᱚᱭ?
ᱟᱞᱮ ᱥᱮᱜ ᱫᱚ ᱡᱷᱛᱚ ᱜᱮ ᱥᱚᱨᱱᱚ ᱞᱚᱞᱟᱴ᱾
ᱛᱟᱯᱚᱨᱮ ᱵᱤᱵᱤ ᱮᱜᱟᱨᱚ ᱛᱟᱯᱚᱨᱮ ᱯᱟᱭᱮᱥ ᱦᱳᱲᱳ᱾
ᱦᱮᱸ
ᱡᱷᱛᱚ ᱞᱮᱠᱟᱱᱟᱜ ᱜᱮᱠᱚ ᱨᱚᱦᱚᱭ ᱠᱟᱜᱼᱟ ᱥᱚᱨᱱᱚ ᱦᱚᱸ ᱛᱚ ᱵᱟᱨᱭᱟ ᱯᱮᱭᱟ ᱧᱩᱛᱩᱢ ᱦᱮᱱᱟᱜᱼᱟ᱾ ᱡᱟᱦᱟᱭ ᱡᱮᱢᱚᱱᱟᱜ ᱠᱚ ᱨᱚᱦᱚᱭ ᱜᱮ᱾
ᱦᱩᱸ ᱟᱨ ᱛᱟᱯᱚᱨᱮ ᱟᱱᱟᱡ ᱠᱚᱫᱚ ᱪᱮᱜ ᱠᱚᱯᱮ ᱪᱟᱥ ᱜᱮᱭᱟ ᱛᱟᱦᱞᱮ?
ᱟᱱᱟᱡᱽ ᱟᱱᱟᱡᱽ ᱠᱚᱫᱚ ᱠᱚ ᱪᱟᱥ ᱜᱮᱭᱟ ᱟᱞᱮ ᱱᱚᱛᱮ ᱫᱚ ᱮᱸ ᱠᱟᱞᱞᱟ ᱠᱟᱞᱞᱟ ᱵᱮᱥᱤ ᱠᱚ ᱪᱟᱥᱟ ᱠᱟᱞᱞᱟ ᱠᱚ, ᱯᱚᱴᱚᱞ ᱠᱚ ᱾ ᱡᱷᱤᱸᱜᱟᱹ ᱠᱚ ᱛᱟᱯᱚᱨᱮ ᱮᱸ ᱜᱟᱺᱫᱷᱟᱹᱨᱤ᱾ ᱟᱨᱦᱚᱸ ᱟᱭᱢᱟ ᱞᱮᱠᱟᱱᱟᱜ ᱠᱚ ᱪᱟᱥ ᱜᱮᱭᱟ ᱵᱮᱸᱜᱟᱲ ᱠᱚ, ᱦᱚᱛᱚᱜ ᱠᱚ, ᱦᱚᱱᱰᱟ ᱠᱚ᱾
ᱟᱪᱪᱷᱟ
ᱟᱯᱟ ᱫᱚ ᱪᱮᱠ ᱟᱱᱟᱡ ᱠᱚᱠᱚ ᱨᱚᱦᱚᱭ ᱜᱮᱭᱟ ᱥᱮ ᱪᱮᱜ?
ᱦᱮᱸ ᱯᱚᱴᱚᱞ, ᱠᱩᱸᱫᱽᱨᱤ ᱠᱚ, ᱡᱷᱤᱸᱜᱟᱹ ᱠᱚ᱾ ᱠᱟᱞᱞᱟ ᱠᱚᱫᱚ ᱟᱞᱮᱥᱮᱜ ᱫᱚ ᱱᱚᱛᱮ ᱫᱚ ᱵᱟᱠᱚ ᱪᱟᱥ ᱜᱮᱭᱟ ᱾ ᱥᱩᱥᱟ ᱠᱚᱸᱦᱚᱸ ᱩᱱᱟᱹᱜ ᱫᱚ ᱵᱟᱠᱚ ᱪᱟᱥ ᱜᱮᱭᱟ ᱾
ᱟᱞᱮ ᱪᱟᱥ ᱞᱮᱠᱟᱱᱟᱜ ᱫᱚ ᱚᱝᱠᱟ ᱫᱚ ᱮᱸ ᱟᱱᱟᱡᱽ ᱵᱟᱫ ᱫᱟᱨᱮ ᱱᱟᱜ ᱠᱚ ᱪᱟᱥ ᱫᱚ ᱚᱝᱠᱟ ᱵᱟᱫᱟᱢ ᱛᱟ ᱯᱚᱨᱮ ᱛᱩᱨᱵᱩᱡᱽ ᱾ ᱥᱚᱥᱟ ᱚᱱᱟ ᱠᱚ ᱚᱱᱟ ᱵᱮᱥᱤ ᱠᱚ ᱪᱟᱥ ᱜᱮᱭᱟ ᱢᱚᱡᱽ ᱜᱮ ᱦᱩᱭᱩᱜ ᱜᱮᱭᱟ ᱛᱚ ᱾ ᱠᱟᱞᱞᱟ ᱠᱚᱸᱦᱚᱸ ᱢᱚᱸᱡᱽ ᱜᱮ ᱦᱩᱭᱩᱜᱼᱟ ᱢᱟᱨᱟᱝ ᱢᱟᱨᱟᱝ ᱾
ᱟᱪᱪᱷᱟ ᱟᱞᱮ ᱥᱮᱜ ᱫᱚ ᱟᱫᱚ ᱦᱟᱥᱟ ᱩᱸ ᱦᱟᱥᱟ ᱪᱮᱜ ᱠᱟᱱᱟ ᱦᱟᱥᱟ ᱡᱩᱫᱤ ᱵᱷᱟᱜᱮᱭᱟ ᱛᱟᱦᱞᱮ ᱥᱮᱭᱨᱚᱠᱚᱢ ᱜᱮ ᱦᱩᱭᱩᱜᱼᱟ, ᱡᱩᱫᱤ ᱦᱟᱥᱟ ᱡᱩᱫᱤ ᱩᱱᱟᱹᱜ ᱵᱟᱢ ᱵᱷᱟᱜᱮᱭᱟ ᱛᱟᱦᱞᱮ ᱵᱟᱝ ᱦᱩᱭᱩᱜᱼᱟ ᱚᱝᱠᱟ ᱡᱷᱛᱚ ᱡᱤᱱᱤᱥ ᱫᱚ ᱦᱟᱥᱟ ᱩᱯᱚᱨᱜᱮ ᱤᱭᱟᱹᱭᱟᱭ ᱾
ᱰᱤᱯᱮᱱᱰᱼᱟ ᱮᱸ ᱟᱞᱮ ᱥᱮᱜ ᱦᱚᱸ ᱚᱝᱠᱟᱜᱮ ᱟᱫᱚ ᱟᱞᱮ ᱥᱮᱜ ᱫᱚ ᱦᱟᱥᱟ ᱠᱚ ᱠᱟᱹᱴᱤᱡ ᱢᱚᱡᱽ ᱧᱚᱜ ᱫᱚ ᱢᱮᱱᱟᱜ ᱠᱟᱜᱼᱟ ᱛᱚ ᱚᱱᱟᱛᱮ ᱢᱚᱸᱡᱽ ᱜᱮ ᱦᱩᱭᱩᱜᱼᱟ ᱡᱟᱦᱟᱸᱱᱟᱜ ᱜᱮᱢ ᱪᱟᱥᱟ ᱢᱳᱴᱟᱢᱩᱴᱤ ᱢᱚᱸᱡᱽ ᱜᱮ ᱦᱩᱭᱩᱜᱼᱟ ᱟ ᱫᱟᱜ ᱨᱮᱱᱟᱜ ᱠᱳᱱᱳ ᱚᱵᱷᱟᱵᱽ ᱵᱟᱹᱱᱩᱜᱼᱟ ᱾ ᱢᱟᱱᱮ ᱟᱞᱮ ᱚᱱᱛᱮ ᱫᱚ ᱥᱚᱨᱠᱟᱨ ᱛᱚᱨᱚᱯᱷ ᱠᱷᱚᱱ ᱡᱟᱦᱟ ᱚᱱᱟ ᱠᱮᱱᱮᱞ ᱱᱟᱣᱟ ᱫᱟᱜ
ᱦᱮᱸ ᱦᱮᱸ
ᱚᱱᱟ ᱢᱮᱱᱟᱜ ᱟᱠᱟᱫᱟ ᱛᱚ ᱚᱱᱟᱛᱮ ᱢᱚᱡᱽ ᱜᱮᱭᱟ ᱟᱯᱮᱢ ᱛᱮᱫᱚ ᱢᱟᱱᱮ ᱢᱤᱜ ᱥᱤᱡᱤᱝ ᱜᱮᱠᱚ ᱪᱟᱥᱟ ᱥᱮ ᱵᱟᱨ ᱥᱤᱡᱤᱝ ᱠᱚ ᱪᱟᱥᱟ?
ᱦᱩᱨᱩ
ᱦᱮᱸ
ᱟᱞᱮᱥᱮᱜ ᱱᱚᱛᱮ ᱫᱚ ᱵᱟᱨ ᱫᱷᱟᱣ ᱜᱮ ᱦᱚᱸᱠᱚ ᱪᱟᱥᱟ᱾ ᱡᱟᱦᱟᱸᱭ ᱡᱟᱦᱟᱸᱭ ᱫᱚ ᱢᱤᱜ ᱫᱷᱟᱣ ᱜᱮᱠᱚ ᱪᱟᱥ
ᱢᱟᱱᱮ ᱩᱸ ᱥᱮᱨᱢᱟ ᱫᱟᱜ ᱛᱮᱜᱮ ᱡᱟ ᱪᱟᱥᱚᱜ ᱡᱟᱹᱯᱩᱜ ᱫᱤᱱ ᱚᱱᱟᱜᱮ?
ᱦᱮᱸ ᱚᱱᱟᱜᱮ ᱟᱫᱚ ᱟᱞᱮ ᱥᱮᱜ ᱫᱚ ᱱᱚᱝᱠᱟ ᱚᱝ ᱠᱟᱱᱟᱜ ᱵᱟᱹᱭᱦᱟᱹᱲ ᱵᱟᱹᱱᱩᱜ ᱛᱟᱠᱚᱣᱟ ᱡᱟᱦᱟᱸᱭᱟᱜ ᱦᱮᱱᱟᱜ ᱛᱟᱠᱚᱣᱟ ᱡᱮ ᱫᱷᱚᱨᱚᱱ ᱡᱮ ᱫᱟᱜ ᱛᱚᱸᱵᱟ ᱛᱟᱦᱮᱱᱟ ᱡᱟᱦᱟᱸᱭᱟᱜ ᱛᱟᱦᱮᱸ ᱦᱮᱱᱟᱜ ᱛᱟᱠᱚᱣᱟ ᱩᱝᱠᱩ ᱫᱚᱠᱚ ᱨᱚᱦᱚᱭ ᱜᱮᱭᱟ᱾ ᱫᱷᱚᱨᱚᱢ ᱦᱩᱲ ᱦᱚᱸ ᱟᱨ ᱦᱚᱸᱜᱼᱚᱭ ᱢᱩᱭᱦᱩ ᱵᱚᱨᱥᱟ᱾
ᱦᱮᱸᱻ ᱟᱞᱮ ᱚᱱᱛᱮ ᱫᱚ ᱵᱟᱨ ᱥᱤᱧ ᱵᱚᱱ ᱪᱟᱥᱟ, ᱥᱤᱛᱩᱝ ᱫᱤᱱ ᱟᱨ ᱡᱟᱹᱯᱩᱫ ᱫᱤᱱ᱾ ᱟᱞᱮ ᱱᱤᱛ ᱫᱚ ᱜᱟᱰᱟ ᱥᱩᱨ ᱨᱮ ᱢᱮᱱᱟᱜᱼᱟ, ᱛᱟᱯᱚᱨᱮ ᱠᱮᱱᱮᱞ ᱢᱮᱱᱟᱜᱼᱟ, ᱛᱟᱯᱼᱼ ᱯᱚᱨᱮ ᱵᱟᱹᱫᱽ ᱢᱟᱱᱮ ᱠᱷᱮᱛ ᱠᱚᱨᱮ ᱢᱤᱱᱤ ᱠᱚᱠᱚ ᱵᱤᱫ ᱠᱮᱫᱟ ᱛᱚ, ᱚᱱᱟ ᱠᱚ ᱢᱮᱱᱟᱜ ᱟᱠᱟᱼᱼ ᱦᱮᱸ ᱫᱚᱢᱮ ᱥᱩᱵᱤᱫᱷᱟ ᱚᱱᱟᱛᱮ ᱟᱨᱛᱮ ᱫᱚ ᱢᱟᱱᱮ ᱵᱟᱨᱥᱤᱱ ᱫᱚ ᱫᱚᱢᱮ ᱠᱚ ᱪᱟᱥᱟ᱾
ᱩᱸ
ᱥᱤᱛᱩᱝ ᱫᱤᱱ ᱦᱚᱸ ᱟᱞᱮ ᱱᱚᱛᱮ ᱫᱚ ᱠᱮᱱᱮᱞ ᱨᱮ ᱫᱟᱜ ᱠᱚ ᱟᱲᱟᱜ ᱜᱮᱭᱟ᱾ ᱛᱟᱯᱚ ᱨᱮ ᱡᱩᱫᱤ ᱚᱵᱷᱟᱵ ᱯᱟᱛᱟ ᱞᱮᱱᱠᱷᱟᱱ ᱢᱤᱱᱤ ᱢᱮᱱᱟᱜᱼᱟ, ᱵᱟᱝᱠᱷᱟᱱ ᱥᱩᱨ ᱨᱮ ᱜᱟᱰᱟ ᱢᱮᱱᱟᱜᱼᱟ, ᱜᱟᱰᱟ ᱠᱚᱼ ᱠᱷᱚᱱ ᱫᱟᱜ ᱵᱟᱛᱟᱝ ᱠᱟᱛᱮ ᱠᱚ ᱪᱟᱥᱟ᱾
ᱟᱨ ᱦᱮᱸ ᱚᱱᱟ ᱠᱟᱛᱷᱟ ᱠᱟᱱ ᱜᱮ ᱱᱮᱛᱟᱨ ᱫᱤᱱ ᱠᱸᱰᱦᱟᱹ ᱠᱚ ᱵᱟᱯᱮ ᱨᱚᱦᱚᱭ ᱵᱟᱲᱟ ᱭᱮᱫᱟ? ᱡᱟᱦᱱᱟᱜ ᱤᱭᱟᱹ ᱱᱮᱛᱟᱨ ᱜᱮᱠᱚ ᱨᱚᱦᱚᱭ ᱛᱮ ᱠᱚ
ᱦᱮᱸ ᱦᱮᱸ ᱱᱮᱛᱟᱨ ᱜᱮᱠᱚ ᱨᱚᱦᱚᱭᱟ᱾ ᱟᱨ ᱨᱚᱦᱚᱭᱮᱜ ᱜᱮᱭᱟ ᱠᱚ ᱨᱚᱦᱚᱭ ᱫᱚ᱾ ᱟᱫᱚ ᱚᱠᱚᱭ ᱞᱟᱦᱟ ᱛᱮᱠᱚ ᱛᱚᱲᱟ ᱟᱠᱟᱫᱟ᱾ ᱩᱱᱠᱩ ᱠᱚ ᱨᱚᱦᱚᱭ ᱵᱟᱟᱭᱟ᱾
ᱦᱩᱸᱻ
ᱛᱟᱦᱚᱞᱮ ᱮᱸᱜᱼᱼ ᱦᱟᱯᱮ ᱚᱱᱛᱮ ᱨᱚᱦᱚᱭ ᱠᱚᱨᱮᱱᱟᱜ ᱢᱟᱱᱮ ᱪᱮᱫᱠᱟ ᱠᱚ ᱨᱚᱦᱚᱭᱟ ᱚᱱᱠᱟ ᱯᱨᱚᱥᱮᱥ?
ᱟᱹᱥᱤ ᱫᱚ ᱱᱚᱝᱠᱟ ᱜᱮ ᱤᱭᱟᱹᱛᱮ ᱞᱚᱥᱚᱜ ᱠᱟᱛᱮ ᱜᱮᱞᱮ ᱨᱚᱦᱚᱭᱟ ᱟᱨᱼᱼ ᱤᱭᱟᱹ ᱨᱟᱱ ᱠᱚᱞᱮ ᱮᱢᱟᱜᱼᱟ ᱜᱷᱟᱥ ᱜᱚᱡ ᱞᱟᱹᱜᱤᱫᱼᱼ ᱥᱟᱨ ᱠᱚ, ᱨᱟᱱ ᱠᱚ, ᱟᱞᱮ ᱥᱮᱡ ᱫᱟᱜᱼᱼ ᱚᱱᱟ ᱠᱟᱛᱮᱫ ᱫᱚ ᱵᱟᱞᱮ ᱨᱚᱦᱚᱭ ᱜᱮᱭᱟ᱾
ᱦᱚᱸᱻ
ᱟᱞᱮ ᱫᱚ ᱱᱚᱝᱠᱟ ᱜᱮᱞᱮ ᱨᱚᱦᱚᱭ ᱤᱫᱤᱜᱤᱭᱟ ᱪᱷᱟᱲᱟ ᱪᱷᱟᱲᱟ ᱢᱟᱱᱮ ᱢᱤᱫ ᱵᱤᱛᱟᱹ ᱚᱝᱠᱟᱼᱼ ᱪᱷᱟᱲᱟ ᱪᱷᱟᱲᱟ ᱡᱮᱢᱚᱱ ᱦᱩᱲᱩ ᱛᱮᱢᱚᱱ ᱤᱭᱟᱹᱜᱤ ᱨᱚᱦᱚᱭ ᱦᱩᱭᱩᱜ ᱟᱥᱥᱮ ᱟᱨ ᱡᱟᱦᱟᱸ ᱯᱟᱭᱮᱥ ᱦᱩᱲᱩ ᱫᱚ ᱚᱱᱟ ᱫᱚ ᱥᱩᱨᱥᱳᱩᱨ ᱨᱚᱦᱚᱭ ᱦᱩᱭᱩᱜᱼᱟ᱾ ᱫᱚᱢᱮ ᱩᱥᱩᱞᱚᱜᱼᱟ ᱥᱮ ᱠᱚᱸᱰᱮᱞ ᱞᱮᱱᱠᱷᱟᱱᱼᱼ ᱛᱚᱞᱮ ᱚᱱᱟ ᱪᱮᱛᱟᱱ ᱨᱮ ᱤᱭᱟᱹ ᱩᱱᱟᱹᱜ ᱫᱚ ᱵᱟᱝ ᱤᱭᱟᱹᱜᱼᱟ ᱚᱛ ᱨᱮᱫᱚ ᱵᱟᱝ ᱤᱭᱟᱹᱟᱹ ᱪᱮᱨᱟᱜᱼᱟᱼᱼ
ᱟᱞᱮ ᱟᱞᱮ ᱥᱮᱜᱽ ᱦᱚᱸ ᱚᱝᱠᱟ ᱜᱮᱼᱼ ᱞᱚᱥᱚᱫ ᱠᱟᱛᱮᱜ ᱛᱟᱨᱯᱚᱨᱮ ᱛᱚᱲᱟ ᱠᱚ, ᱛᱩᱫ ᱠᱟᱛᱮᱜ ᱨᱚᱦᱚᱭ ᱦᱩᱭᱩᱜᱼᱟ᱾ ᱟᱞᱮᱜᱽ ᱥᱮᱫ ᱦᱚᱸ ᱚᱱᱠᱟ ᱪᱷᱟᱲᱟ ᱪᱷᱟᱲᱟ ᱠᱚ ᱨᱚᱦᱚᱭᱟ ᱥᱩᱨ ᱥᱩᱨ ᱫᱚ ᱵᱟᱠᱚ ᱨᱮᱭᱟᱼᱼ ᱟᱞᱮ ᱛᱚ ᱵᱟᱝ ᱢᱟ ᱥᱩᱨ ᱥᱩᱨ ᱨᱚᱦᱚᱭ ᱞᱮᱠᱷᱟᱱ ᱫᱚ ᱢᱟ ᱠᱚᱢᱼᱼ ᱵᱩᱫᱟᱹᱜᱼᱟ ᱵᱟᱢ ᱵᱩᱫᱟᱹᱜᱼᱟ ᱚᱱᱟᱛᱮ ᱪᱷᱟᱲᱟ ᱪᱷᱟᱲᱟ ᱠᱚ ᱨᱚᱦᱚᱭᱟ᱾ ᱛᱟᱨᱯᱚᱨᱮ ᱤᱱᱠᱟᱹ ᱜᱮ ᱥᱟᱨᱵᱷᱤᱥ ᱠᱚ ᱮᱢᱟ ᱠᱚ ᱦᱮᱲᱮᱫᱼᱼ ᱦᱮᱲᱦᱮᱫ ᱟᱠᱚ ᱤᱨ ᱟᱠᱚᱼᱼ ᱫᱟᱞ ᱟᱠᱚ ᱚᱝᱠᱟᱜ ᱜᱮ ᱟᱨ ᱱᱮᱛᱟᱨ ᱢᱟ ᱟᱨᱚ ᱫᱟᱞ ᱦᱚᱸ ᱜᱟᱹᱰᱤ ᱠᱚ ᱩᱰᱩᱠ ᱠᱟᱱᱟ ᱛᱚ ᱟᱹᱰᱤ ᱞᱮᱠᱟ ᱱᱟᱜ,
ᱦᱮᱸᱻ
ᱟᱫᱚ ᱱᱮᱛᱟᱨ ᱟᱞᱮ ᱚᱱᱛᱮ ᱫᱚ ᱢᱟᱱᱮ ᱛᱤ ᱛᱮᱫᱚ ᱠᱷᱩᱵ ᱠᱚᱢᱼᱼ ᱢᱩᱞᱤᱭᱟᱹ ᱢᱩᱱᱤᱥ ᱠᱚ ᱩᱱᱟᱹᱜ ᱫᱚ ᱵᱟᱢ ᱧᱟᱢ ᱠᱚᱣᱟ ᱚᱱᱟᱛᱮ ᱟᱞᱮ ᱱᱚᱛᱮ ᱫᱚ ᱡᱚᱛᱚᱱᱟᱜ ᱜᱮ ᱢᱟᱱᱮ ᱜᱟᱹᱰᱤ ᱛᱮᱜᱮᱼᱼ
ᱜᱟᱹᱰᱤ ᱛᱮᱜᱮ ᱤᱨ ᱫᱟᱞ ᱥᱩᱵᱤᱫᱷᱟ ᱟᱠᱟᱱᱟ ᱜᱟᱹᱰᱤ ᱩᱰᱩᱠ ᱟᱠᱟᱱᱛᱮ ᱢᱟᱱ ᱢᱤᱫᱴᱟᱝ, ᱢᱟᱱᱮ ᱢᱤᱫ ᱛᱮ ᱡᱷᱚᱛᱚ ᱠᱟᱹᱢᱤ ᱤᱨ ᱠᱚ ᱫᱟᱞ ᱚᱴᱟᱝ ᱢᱟᱰᱟᱝ ᱡᱷᱚᱛᱚ ᱠᱟᱹᱢᱤᱼᱼ ᱪᱟᱵᱟᱜ ᱠᱟᱱᱟ ᱢᱤᱫ ᱛᱮ ᱦᱟᱯᱮᱱ ᱛᱮᱫᱚ ᱜᱟᱹᱰᱤ ᱠᱚᱛᱮ ᱵᱟᱠᱚ ᱤᱭᱟᱹ ᱚᱪᱚᱭᱛᱮ?
ᱵᱟᱝ ᱟᱞᱮᱨᱮᱱ ᱫᱚ ᱰᱟᱝᱨᱤ ᱠᱚ ᱦᱮᱱᱟᱜ ᱠᱚᱛᱟᱞᱮᱭᱟ ᱟᱞᱮ ᱫᱚ ᱟᱞᱮ ᱛᱮᱜᱮ ᱤᱨᱼᱟ ᱟᱨ ᱠᱟᱹᱴᱤᱡ ᱜᱮᱭᱟ ᱟᱞᱮ ᱛᱮᱜᱮᱞᱮ ᱤᱨ ᱵᱟᱜᱟᱣᱼᱟ ᱚᱱᱟ ᱠᱚᱫᱚ ᱦᱟᱸᱜ᱾
ᱟᱫᱚ ᱵᱩᱥᱩᱵ ᱫᱚ ᱚᱠᱟᱨᱮᱢ ᱧᱟᱢᱟᱠᱚᱣᱟ ᱛᱟᱦᱚᱞᱮ ᱠᱤᱨᱤᱧ ᱞᱮᱠᱷᱟᱱ ᱫᱚᱢᱮ ᱫᱟᱢᱚᱜᱼᱟ ᱱᱤᱭᱟᱹ ᱥᱚᱢᱚᱭ ᱨᱮ
ᱛᱚ ᱚᱱᱮ ᱱᱟᱣᱟ ᱥᱚᱨᱠᱟᱨ ᱦᱮᱡ ᱠᱷᱚᱱᱟᱜ ᱡᱮ
ᱰᱟᱹᱟᱝᱨᱤ ᱠᱚ ᱵᱩᱥᱩᱵ ᱵᱟᱠᱚ ᱦᱟᱛᱟᱣᱮᱫ ᱠᱚᱣᱟ ᱛᱚ ᱵᱟᱠᱚ ᱜᱚᱡᱪᱚᱭᱮᱫ ᱠᱚᱛᱮ ᱛᱟᱦᱚᱞᱮ ᱚᱱᱟ ᱤᱫᱤ ᱠᱟᱛ ᱟᱢ ᱪᱮᱫ ᱮᱢ ᱞᱟᱹᱭᱟ?
ᱤᱧ ᱫᱚ ᱚᱱᱟ ᱠᱚ ᱤᱫᱤ ᱠᱟᱛᱮᱜ ᱫᱚ ᱤᱧ ᱫᱚ ᱪᱮᱫ ᱦᱚᱸ ᱵᱟᱹᱧ ᱢᱮᱱ ᱫᱟᱲᱮᱭᱟᱜᱼᱟ᱾ ᱚᱱᱟ ᱫᱚ ᱢᱤᱫᱴᱟᱝ ᱫᱚᱦᱚ ᱠᱟᱠᱚ ᱩᱱᱟᱹᱜ ᱜᱟᱱ ᱡᱤᱱᱤᱥ ᱡᱚᱢ ᱮᱢ ᱠᱚ ᱫᱚᱢᱮ ᱠᱚᱥᱴᱚᱣᱟ᱾ ᱟᱫᱚ ᱟᱵᱚ ᱫᱚᱵᱚᱱ ᱟᱹᱥᱩᱞ ᱠᱟᱠᱚᱣᱟ ᱥᱮ ᱡᱮ ᱡᱮ ᱯᱚᱭᱥᱟ ᱦᱩᱭᱩᱜ ᱞᱟᱹᱜᱤᱫ ᱦᱩᱭ ᱞᱮᱱᱠᱷᱟᱱ ᱟᱹᱠᱷᱨᱤᱧ ᱟᱵᱚᱱ ᱡᱟᱦᱟᱸᱱᱟᱜ ᱡᱚᱱ ᱠᱚ ᱵᱚᱲᱚ ᱥᱚᱲᱚ ᱚᱥᱩᱵᱤᱛᱟ ᱦᱩᱭ ᱞᱮᱱᱠᱷᱟᱱ ᱛᱚᱠᱷᱚᱱ ᱵᱚᱱ ᱟᱹᱠᱷᱨᱤᱧ ᱠᱚᱣᱟ ᱚᱱᱟ ᱞᱟᱹᱜᱤᱫ ᱜᱮ ᱛᱮᱵᱚᱱ ᱫᱚᱦᱚ ᱠᱟᱠᱚᱣᱟ᱾
ᱦᱮᱸ ᱟᱫᱚ ᱚᱱᱟᱜᱮ ᱱᱟᱣᱟᱥᱟᱨᱟᱭᱮᱡ ᱠᱟᱱᱟ ᱟᱫᱚ ᱚᱱᱟ ᱨᱩᱞᱥ ᱮ ᱪᱟᱹᱞᱩ ᱟᱠᱟᱫ ᱛᱮ ᱛᱚ ᱟᱫᱚ ᱢᱩᱥᱞᱢᱟᱱ ᱠᱚᱦᱚᱸ ᱛᱚ ᱡᱚᱠᱷᱚᱱ ᱟᱵᱚᱣᱟᱜ ᱤᱧᱟᱹᱜ ᱚᱥᱩᱵᱤᱫᱟ ᱠᱚ ᱦᱩᱭ ᱞᱮᱱᱠᱷᱟᱱ ᱫᱚ ᱢᱩᱥᱚᱞᱢᱟᱱ ᱴᱷᱮᱱ ᱠᱚᱫᱚ ᱟᱹᱠᱷᱨᱤᱧ ᱠᱚ ᱛᱟᱦᱮᱸᱫ ᱥᱮ ᱛᱚ ᱱᱤᱛᱚᱜ ᱫᱚ ᱩᱱᱠᱩ ᱛᱚ ᱵᱟᱝᱠᱚ ᱦᱟᱛᱟᱣᱮᱫ ᱠᱚᱣᱟ᱾
ᱦᱩᱸ ᱦᱮᱞᱳ
ᱦᱮᱸ ᱞᱟᱹᱭ ᱵᱮᱱ
ᱟᱪᱪᱷᱟ ᱛᱟᱦᱚᱞᱮ ᱟᱯᱮ ᱫᱚ ᱥᱚᱵᱽᱡᱤ ᱠᱚ ᱪᱮᱫ ᱞᱮᱠᱟᱱ ᱯᱚᱫᱽᱫᱷᱚᱛᱤ ᱨᱮᱯᱮ ᱨᱚᱦᱚᱭ ᱜᱮᱭᱟ ᱱᱚᱝᱠᱟ ᱟᱱᱟᱡᱽ ᱡᱩᱫᱤ ᱟᱨ ᱥᱚᱥᱟ ᱯᱮ ᱨᱚᱦᱚᱭ ᱜᱮᱭᱟ᱾
ᱦᱮᱸ
ᱪᱮᱠᱟᱱ ᱤᱭᱟᱹ ᱛᱮ ᱯᱮ ᱨᱚᱦᱚᱭᱼᱟ ᱯᱚᱫᱽᱫᱷᱚᱛᱤ ᱠᱚ
ᱮᱸ ᱥᱚᱝᱥᱟ ᱯᱚᱫᱽᱫᱷᱚᱛᱤ ᱫᱚ ᱩᱱᱟᱹᱜ ᱢᱚᱸᱡᱽ ᱵᱟᱹᱧ ᱵᱟᱲᱟᱭᱟ ᱧᱮᱞ
ᱯᱩᱨᱟᱹ ᱦᱩᱭᱩᱜ ᱜᱮᱭᱟ᱾
ᱟᱫᱚ ᱚᱸ ᱨᱚᱦᱚᱭ ᱨᱚᱦᱚᱭ ᱫᱚ ᱵᱟᱹᱧ ᱧᱮᱞ ᱟᱠᱟᱫ ᱠᱚᱣᱟ ᱡᱚᱠ ᱧᱮᱞ ᱠᱚᱣᱟᱹᱧ ᱨᱚᱦᱚᱭ ᱠᱟᱫᱟ ᱠᱚ ᱢᱮᱱ ᱛᱮᱫ ᱨᱚᱦᱚᱭ ᱫᱚ ᱵᱟᱹᱧ ᱧᱮᱞ ᱟᱠᱟᱫ ᱠᱚᱣᱟ᱾
ᱚᱲᱟᱜ ᱨᱮᱫᱚ ᱚᱱᱠᱟ ᱵᱟᱝ ᱛᱟᱦᱮᱸ ᱵᱟᱲᱟ ᱦᱩᱭᱩᱜ ᱜᱮᱭᱟ ᱛᱚ᱾
ᱟᱪᱪᱷᱟ
ᱪᱟᱜ ᱟᱯᱮ ᱚᱱᱛᱮ ᱫᱚ ᱵᱟᱠᱚ ᱨᱚᱦᱚᱭ ᱜᱮᱭᱟ ᱥᱚᱥᱟ ᱠᱚ?
ᱥᱚᱥᱟ ᱠᱚ ᱦᱚᱜᱼᱚᱭ ᱫᱟᱫᱟ ᱛᱟᱠᱚ ᱨᱚᱦᱚᱭ ᱠᱟᱫᱟ ᱞᱮ ᱱᱚᱭ ᱰᱷᱮᱲᱚᱥ ᱠᱚ ᱨᱚᱦᱚᱭ ᱦᱩᱭ ᱠᱟᱱᱟ, ᱫᱟᱫᱟ ᱛᱟᱠᱚᱠᱚ ᱨᱚᱦᱚᱭ ᱟᱠᱟᱫᱟ᱾ ᱯᱩᱨᱟᱹ ᱯᱚᱨᱚᱛᱷᱚᱢ ᱨᱮ ᱯᱩᱨᱟᱹ ᱥᱤ ᱠᱮᱫᱟ ᱠᱚ ᱛᱟᱯᱚᱨᱮ ᱠᱚ ᱯᱟᱹᱨᱤᱭᱟᱹ ᱠᱮᱫᱟ᱾ ᱟᱨ ᱰᱷᱮᱲᱚᱥ ᱠᱚ ᱨᱚᱦᱚᱭ ᱠᱮᱫᱟ ᱥᱮ ᱛᱟᱨᱯᱚᱨᱮ ᱛᱤᱨᱯᱚᱞ ᱯᱩᱨᱟᱹ ᱚᱱᱟ ᱪᱮᱛᱟᱱ ᱨᱮ ᱠᱚ ᱟᱴᱮᱫ ᱠᱮᱫᱟ ᱚᱱᱟ ᱛᱤᱱᱟᱹᱜ ᱜᱟᱱ ᱠᱚ ᱯᱟᱹᱨᱭᱤᱭᱟᱹ ᱠᱮᱫᱟ᱾ ᱛᱟᱯᱚᱨᱮ ᱠᱚ ᱵᱷᱩᱜᱟᱹᱜ ᱠᱮᱫᱟ ᱚᱱᱟ ᱨᱮᱠᱚ ᱰᱷᱮᱲᱚᱥ ᱠᱚ ᱨᱚᱦᱚᱭ ᱤᱫᱤ ᱠᱮᱫᱟ ᱡᱮᱢᱚᱱ ᱯᱷᱟᱸᱠᱟ ᱯᱷᱟᱸᱠᱟ ᱡᱮᱢᱚᱱ ᱠᱚ ᱨᱚᱦᱚᱭᱟ, ᱚᱱᱠᱟ ᱜᱮᱠᱚ ᱨᱚᱦᱚᱭᱟ ᱵᱷᱟᱜᱮ ᱦᱩᱭ ᱟᱠᱟᱱᱟ᱾ ᱡᱚ ᱦᱚᱸ ᱫᱚᱢᱮ ᱡᱚᱜ ᱠᱟᱱᱟ ᱫᱚ ᱜᱷᱟᱥ ᱠᱚᱦᱚᱸ ᱵᱟᱝ ᱦᱩᱭᱩᱜᱼᱟ ᱪᱮᱫ ᱦᱚᱸ ᱵᱟᱝ ᱦᱩᱭᱩᱜᱼᱟ ᱦᱮᱲᱦᱮᱫ ᱵᱟᱝ ᱞᱟᱜᱟᱜ
ᱦᱩᱸ ᱛᱚ ᱧᱮᱞ ᱫᱚ ᱵᱟᱹᱧ ᱧᱮᱞ ᱟᱠᱟᱫ ᱠᱚᱣᱟ ᱛᱚ
ᱱᱮᱛᱟᱨ ᱱᱚᱝᱠᱟ ᱜᱮ ᱜᱚᱴᱟ ᱟᱞᱮ ᱱᱚᱣᱟ ᱫᱷᱟᱨᱮ ᱯᱟᱥᱮ ᱠᱚᱨᱮ ᱜᱚᱴᱟ ᱠᱚ ᱨᱚᱦᱚᱭ ᱫᱟ ᱟᱫᱚ
ᱚᱱᱠᱟ ᱫᱚ ᱟᱞᱮ ᱚᱱᱛᱮ ᱫᱚ ᱛᱩᱨᱵᱩᱡᱽ ᱧᱮᱞ ᱦᱩᱭ ᱠᱟᱱᱟ ᱚᱱᱠᱟ ᱟᱨᱦᱚᱸ ᱯᱳᱭᱞᱳ ᱠᱚ ᱾ ᱠᱷᱮᱛ ᱠᱚ ᱵᱟ ᱢᱚᱡᱽ ᱧᱚᱜ ᱠᱚ ᱞᱟᱹᱩᱫ ᱠᱮᱫᱟ ᱠᱚ ᱛᱟᱨᱯᱚᱨᱮ ᱚᱱᱠᱟ ᱠᱟᱛᱮ ᱩᱥᱩᱞᱼᱩᱥᱩᱞ ᱠᱚ ᱢᱟᱱᱮ ᱱᱟᱣᱟ ᱞᱮᱠᱟ ᱩᱥᱩᱞ-ᱩᱥᱩᱞ ᱠᱚ ᱤᱭᱟᱹ ᱠᱮᱫᱟ ᱾ ᱵᱮᱱᱟᱣ ᱠᱮᱫᱟ ᱠᱚ ᱛᱟᱨᱯᱚᱨᱮ ᱚᱱᱟ ᱠᱷᱟᱹᱛᱤᱨ ᱵᱚᱞᱛᱮ ᱟᱴᱮᱫ ᱫᱤᱭᱟᱠᱚ ᱟᱨ ᱥᱩᱯᱚᱞ ᱪᱤᱪᱤ ᱞᱮᱠᱟᱱ ᱱᱟᱜ ᱠᱟᱱᱟ, ᱛᱟᱨᱯᱚᱨᱮ ᱠᱚ ᱵᱷᱩᱜᱟᱹᱜ ᱤᱫᱤᱭᱟ ᱟᱫᱚ ᱚᱸᱰᱮ ᱪᱟᱨᱟ ᱠᱚ ᱪᱟᱨᱟᱭᱟ ᱾
ᱪᱮᱫ ᱦᱚᱸ ᱵᱟᱝ ᱟᱸᱡᱚᱢᱚᱜ ᱠᱟᱱᱟ
ᱛᱟᱯᱚᱨᱮ ᱚᱸᱰᱮᱜᱮ ᱟᱥᱟᱵᱷᱚᱪᱟ ᱛᱟᱯᱚᱨᱮ ᱚᱱᱠᱟ ᱜᱮ ᱥᱟᱨᱼᱵᱤᱥ ᱠᱚ ᱮᱢᱟᱜ ᱟᱠᱚ ᱫᱟᱜ ᱠᱚᱠᱚ ᱮᱢᱟᱜᱼᱟ ᱚᱱᱠᱟ ᱜᱮ ᱾
ᱦᱮᱸᱻ ᱟᱲᱟᱜ ᱠᱚᱦᱚᱸ ᱠᱚ ᱨᱚᱦᱚᱭ ᱠᱟᱫᱟ ᱾ ᱚᱱᱟ ᱜᱮ ᱵᱷᱟᱜᱮᱤᱭᱟ ᱟᱲᱟᱜ ᱠᱚᱨᱮ ᱫᱷᱩᱲᱤ ᱫᱚᱢᱮ ᱦᱮᱡ ᱮᱱ ᱛᱚ ᱛᱤᱧ ᱥᱮ ᱫᱚᱢᱮ ᱫᱟᱜᱟᱭ ᱾ ᱚᱱᱟᱨᱮ ᱯᱩᱨᱟᱹ ᱫᱷᱩᱲᱤ ᱚᱨ ᱜᱚᱜ ᱠᱟᱭᱟᱭ ᱟᱲᱟᱜ ᱨᱮ ᱟᱫᱚ ᱟᱲᱟᱜ ᱠᱚ ᱛᱮᱡᱩ ᱜᱚᱴᱟ ᱤᱭᱟᱹᱜᱼᱟ ᱾
ᱦᱮᱸᱻ ᱾ ᱦᱚᱸᱜ ᱱᱚᱝᱠᱟ ᱠᱚ ᱨᱚᱦᱚᱭᱟ ᱟᱫᱚ ᱪᱮᱫ ᱟᱫᱚ ᱡᱟᱹᱯᱩᱫ ᱫᱤᱱ ᱢᱚᱫᱽᱫᱷᱚ ᱱᱚᱝᱠᱟ ᱮᱸᱜ ᱞᱟᱵᱷ ᱫᱚ ᱞᱟᱵᱷ ᱜᱮᱭᱟ ᱟᱫᱚ ᱢᱤᱫ ᱫᱷᱟᱹᱣ ᱟᱨᱮᱞ ᱞᱮᱱᱠᱷᱟᱱ ᱡᱩᱫᱤ ᱚᱱᱟ ᱢᱟᱱᱮ ᱟᱫᱚ ᱟᱨᱮᱞ ᱞᱮᱱᱠᱷᱟᱱ ᱜᱮ ᱧᱩᱨ ᱞᱮᱱᱠᱷᱟᱱ ᱫᱚ ᱚᱱᱟ ᱡᱚ ᱠᱚᱨᱮ ᱯᱚᱥᱟᱜ ᱪᱟᱵᱟᱜᱼᱟ ᱛᱚ ᱚᱱᱟ ᱜᱮ ᱵᱟᱠᱷᱟᱱ ᱞᱟᱵᱷ ᱫᱚ ᱞᱟᱵᱷ ᱜᱮᱭᱟ ᱟᱫᱚ ᱚᱱᱟ ᱫᱚ ᱵᱟᱢ-ᱵᱟᱢ ᱞᱟᱹᱭ ᱫᱟᱲᱮᱭᱟᱜᱼᱟ ᱞᱟᱵᱷ ᱦᱚᱢ ᱫᱟᱲᱮᱭᱟᱜᱼᱟ ᱾ ᱞᱚᱥ ᱦᱚᱢ ᱫᱟᱲᱮᱭᱟᱜᱼᱟ, ᱦᱮᱸ ᱚᱱᱟ ᱫᱚ ᱞᱟᱹᱭ ᱞᱮᱠᱷᱟᱱ ᱫᱚ ᱪᱟᱸᱫᱚ ᱵᱚᱸᱜᱟ ᱪᱮᱛᱟᱱ ᱨᱮ ᱚᱱᱟ ᱫᱚ ᱡᱩᱫᱤ ᱩᱱᱤ ᱡᱩᱫᱤ ᱠᱷᱚᱡᱚᱜᱼᱟ ᱡᱮ ᱵᱟᱝ ᱟᱹ ᱟᱨᱮᱞᱤᱧ ᱠᱷᱟᱱ ᱫᱟᱨᱮᱠᱷᱟᱱ ᱫᱚ ᱡᱚᱛᱚ ᱪᱟᱡ ᱪᱟᱵᱟᱭᱮᱱᱟ ᱟᱨ ᱡᱩᱫᱤ ᱚᱱᱠᱟ ᱵᱟᱭ ᱟᱨᱮᱞ ᱞᱮᱠᱷᱟᱱ ᱫᱚ ᱛᱚ ᱞᱟᱵᱷ ᱦᱩᱭᱱᱟ ᱾
ᱦᱩᱸ ᱾
ᱟᱠᱚ ᱛᱮᱫᱚ ᱵᱟᱠᱚ ᱪᱟᱥ ᱜᱮᱭᱟ ᱥᱮ ᱪᱮᱫ ᱛᱩᱨᱵᱩᱡᱽ ᱠᱚ?
ᱵᱟᱝ ᱟᱞᱮ ᱥᱮᱫ ᱫᱚ ᱛᱩᱨᱵᱩᱡᱽ ᱫᱚ ᱱᱚᱛᱮ ᱫᱚ ᱤᱧ ᱫᱚ ᱵᱟᱹᱧ ᱧᱮᱞ ᱟᱠᱟᱫᱟ ᱾ ᱪᱟᱥ ᱠᱟᱫᱟ ᱠᱚ ᱡᱮ ᱫᱚᱢᱮ ᱡᱟᱹᱥᱛᱤ ᱚᱱᱠᱟ ᱡᱟᱦᱟᱸᱭ ᱡᱩᱫᱤ ᱤᱪᱷᱟᱹ ᱦᱩᱭᱮᱭᱟ ᱡᱮ ᱟᱹᱠᱷᱨᱤᱧ ᱞᱟᱹᱜᱤᱫ ᱤᱧ ᱪᱟᱥᱟ ᱦᱟᱸᱜ ᱾ ᱚᱱᱠᱟ ᱠᱚ ᱪᱟᱥ ᱜᱮᱭᱟ, ᱡᱮ ᱫᱚᱢᱮ ᱠᱚ ᱪᱟᱥ ᱠᱟᱱᱟ ᱯᱩᱨᱟ ᱵᱟᱲᱜᱮ-ᱵᱟᱲᱜᱮ ᱚᱱᱠᱟ ᱫᱚ ᱵᱟᱝ ᱾
ᱢᱟᱱᱮ ᱢᱤᱫ ᱵᱟᱨ ᱟᱠᱚ ᱢᱟᱱᱮ ᱡᱚᱢ ᱞᱟᱹᱜᱤᱫ ᱾ ᱡᱚᱢ ᱱᱟᱢᱟᱹᱭ ᱚᱱᱠᱟ ᱥᱮ